ᱨᱚᱲ ᱟᱸᱡᱚᱢᱚᱜ ᱠᱟᱱᱟ ᱟᱢ ᱟᱸᱡᱚᱢ ᱫᱟᱢ?
ᱦᱮᱸ ᱟᱸᱡᱚᱢᱚᱜ ᱠᱟᱱᱟ ᱾
ᱦᱩᱸ ᱾ ᱛᱟᱦᱟᱞᱮ ᱪᱮᱜ ᱠᱚ ᱪᱤᱠᱟ ᱵᱟᱲᱟᱭ ᱦᱩᱭᱩᱜ ᱠᱟᱱᱟ?
ᱦᱮ ᱪᱤᱠᱟᱹ ᱜᱮ ᱵᱟᱝ ᱮ ᱫᱩᱲᱩᱵ ᱵᱟᱲᱟ ᱦᱩᱭ ᱠᱟᱱᱟ᱾
ᱦᱩᱸ ᱟᱸ ᱪᱮᱜ ᱠᱚᱯᱮ ᱪᱤᱠᱟᱹ ᱵᱟᱲᱟᱭ ᱪᱮᱜ ᱠᱚᱯᱮ ᱠᱟᱹᱢᱤ ᱵᱟᱲᱟᱭ ᱜᱮᱭᱟ ᱟᱯᱮᱫ ᱫᱚ ᱱᱮᱛᱟᱨ ᱫᱤᱱ?
ᱱᱮᱛᱟᱨ ᱫᱤᱱ ᱫᱚ ᱨᱚᱦᱚᱭ ᱠᱚᱜᱮ ᱦᱩᱭ ᱵᱟᱲᱟᱜᱼᱟ ᱚᱱᱟ ᱫᱚ ᱥᱟᱲ ᱵᱚᱸᱜᱟ ᱫᱤᱱ ᱫᱚ ᱪᱮᱫ ᱦᱚᱸ ᱵᱟᱞᱮ ᱠᱟᱹᱢᱤ ᱵᱟᱲᱟᱭᱟ ᱨᱚᱦᱚᱭ ᱪᱷᱟᱲᱟ ᱫᱚ ᱟᱨᱠᱤ
ᱚᱝᱠᱟ ᱜᱤ ᱟᱞᱮᱥᱮᱜ ᱦᱚᱸ ᱦᱩᱲᱩ ᱨᱚᱦᱚᱭ ᱠᱚᱜᱤ ᱱᱮᱛᱟᱨ ᱫᱚ ᱦᱩᱭᱩᱜᱼᱟ ᱟᱨ ᱡᱚᱛᱚ ᱦᱚᱲᱜᱤ ᱟᱹᱰᱤ ᱵᱮᱥᱛᱚ ᱨᱮᱠᱚ ᱛᱟᱦᱮᱱ ᱜᱮᱭᱟ ᱱᱮᱛᱟᱨ ᱫᱤᱱ ᱫᱚ ᱡᱚᱛᱚᱦ ᱦᱚᱲᱜᱤ ᱪᱟᱥ ᱠᱟᱹᱢᱤ ᱫᱚᱠᱚ ᱠᱟᱹᱢᱤ ᱜᱮᱭᱟ ᱟᱛᱳ ᱚᱲᱟᱜ ᱨᱮᱱ ᱦᱚᱲ ᱫᱚ, ᱛᱟᱦᱮ ᱟᱢ ᱫᱚ ᱪᱮᱜ ᱞᱮᱠᱟᱢ ᱢᱚᱱᱮᱭ ᱜᱮᱭᱟ ᱢᱟᱱᱮ ᱟᱛᱳ ᱚᱲᱟᱜ ᱨᱮ ᱛᱟᱦᱮᱸ ᱠᱟᱛᱮᱜ ᱱᱟᱯᱟᱭ ᱵᱩᱡᱷᱟᱹᱜᱼᱟ ᱥᱮ ᱵᱟᱡᱟᱨ ᱠᱚᱨᱮ ᱦᱟᱸᱜ ᱛᱟᱦᱮᱸ ᱠᱟᱛᱮᱜ ᱱᱟᱯᱟᱭ ᱵᱩᱡᱷᱟᱹᱜᱼᱟ?
ᱦᱮᱸ ᱟᱫᱚ ᱟᱛᱳ ᱚᱲᱟᱜ ᱠᱚᱨᱮ ᱫᱚ ᱱᱟᱯᱟᱭ ᱵᱚᱞᱛᱮ ᱱᱚᱝᱠᱟ ᱡᱮ ᱱᱤᱛᱚᱜ ᱫᱚ ᱟᱹᱰᱤ ᱟᱭᱢᱟ ᱟᱛᱳ ᱴᱚᱞᱟ ᱠᱚᱨᱮᱱᱟᱜ ᱚᱛ ᱦᱟᱥᱟ ᱠᱚᱜᱮ ᱢᱟᱱᱮ ᱵᱟᱝ ᱵᱷᱟᱜᱮ ᱧᱚᱜᱼᱟ ᱵᱟᱝ ᱵᱷᱟᱜᱮ ᱵᱚᱞᱛᱮ ᱫᱚᱢᱮ ᱞᱚᱥᱚᱫᱚᱜᱼᱟ᱾ ᱠᱤ ᱟᱫᱚ ᱚᱱᱟ ᱠᱚᱫᱚ ᱵᱷᱟᱜᱮ ᱫᱚ ᱵᱟᱝ ᱵᱩᱡᱷᱟᱹᱜᱼᱟ ᱩᱱᱟᱹᱜ ᱟᱨ ᱡᱮ ᱦᱚᱸᱜᱼᱚᱭ ᱨᱚᱦᱚᱭ ᱪᱟᱥ ᱠᱚ ᱱᱚᱜᱼᱚᱱᱟ ᱠᱚ ᱠᱟᱢᱤ ᱠᱚᱫᱚ ᱡᱟᱦᱟᱸᱭ ᱠᱟᱹᱢᱤ ᱡᱚᱝ ᱦᱚᱲ ᱠᱚᱫᱚ ᱥᱮ ᱚᱱᱟ ᱠᱚ ᱡᱟᱦᱟᱸᱭ ᱠᱚ ᱠᱩᱥᱤᱭᱟᱜ ᱚᱱᱟ ᱠᱟᱹᱢᱤ ᱠᱚ ᱩᱝᱠᱩ ᱫᱚ ᱦᱟᱸᱜ ᱢᱚᱸᱡᱽ ᱜᱮ ᱱᱟᱯ ᱯᱟᱭ ᱜᱮᱠᱚ ᱵᱩᱡᱷᱟᱹᱣᱟ ᱪᱮᱫᱟᱜ ᱥᱮ ᱪᱟᱥ ᱵᱟᱥ ᱠᱚ ᱠᱚᱨᱟᱣᱟ ᱚᱱᱟ ᱥᱟᱶᱛᱮ ᱦᱚᱜ-ᱚᱭ ᱡᱮ ᱛᱚᱞᱟ ᱛᱚᱫ ᱫᱟᱠᱟ ᱤᱫᱤ ᱦᱚᱜᱼᱚᱱᱟ ᱟᱭᱢᱟ ᱞᱮᱠᱟᱱᱟᱜ ᱠᱟᱹᱢᱤ ᱠᱚ ᱢᱮᱱᱟᱜ-ᱟ ᱚᱱᱟ ᱠᱚᱫᱚ ᱵᱷᱟᱜᱤ ᱜᱮ ᱵᱩᱡᱷᱟᱹᱜ-ᱟ᱾ ᱟᱨ ᱡᱟᱦᱟᱸ ᱢᱟᱱᱮ ᱟᱨ ᱟᱭᱢᱟ ᱡᱟᱭᱜᱟ ᱠᱚᱨᱮ ᱫᱚ ᱚᱝᱠᱟ ᱫᱚᱢᱮ ᱞᱚᱥᱚᱫᱚᱜ-ᱟ᱾ ᱛᱚ ᱟᱫᱚ ᱚᱲᱟᱜ ᱠᱷᱚᱱ ᱵᱟᱢ ᱛᱩᱫ ᱫᱟᱲᱮᱭᱟᱜᱼᱟ᱾ ᱟᱫᱚ ᱚᱱᱟᱜᱮ ᱠᱟᱹᱴᱤᱡ ᱵᱮᱡᱟᱨ ᱧᱚᱜ ᱠᱟᱹᱴᱤᱡ ᱵᱩᱡᱷᱟᱹᱜᱼᱟ ᱟᱹᱲᱤᱥ ᱧᱚᱜ᱾
ᱩᱸ ᱦᱮᱸ ᱤᱧᱦᱚᱸ ᱚᱝᱠᱟ ᱜᱤᱧ ᱞᱟᱹᱭᱟ ᱡᱮ ᱚ ᱡᱮᱢᱚᱱ ᱚ ᱟᱛᱩ ᱚᱲᱟᱜ ᱨᱮ ᱛᱟᱦᱮᱸ ᱠᱟᱛᱮᱜ ᱫᱚ ᱢᱤᱫᱴᱟᱱ ᱥᱩᱵᱤᱫᱷᱟ ᱢᱮᱱᱟᱜᱼᱟ ᱡᱮ ᱟᱢ ᱤᱧ ᱡᱮ ᱡᱚᱛᱚ ᱨᱚᱠᱚᱢ ᱥᱚᱵᱽᱡᱤ ᱠᱚᱦᱟᱸᱜ ᱵᱟᱝ ᱠᱤᱨᱤᱧ ᱦᱩᱭᱩᱜ ᱛᱟᱢᱟ ᱫᱤᱱᱟᱹᱢ ᱫᱤᱱ ᱫᱚ᱾ ᱟᱨ ᱚᱱᱟ ᱥᱟᱶ ᱥᱟᱶᱛᱮ ᱮᱢᱟᱱ ᱛᱮᱱᱟᱜ ᱠᱚ ᱡᱮᱢᱚᱱ ᱵᱟᱡᱟᱨ ᱨᱮ ᱛᱟᱦᱮᱸ ᱠᱟᱛᱮᱜ ᱫᱚ ᱜᱮᱥ ᱠᱩᱦᱟᱸᱜ ᱚᱱᱟ ᱠᱚᱜᱮ ᱵᱮᱵᱚᱦᱟᱨ ᱦᱩᱭᱩᱜ ᱛᱟᱵᱚᱱᱟ ᱟᱨ ᱟᱛᱩ ᱴᱚᱞᱟᱨᱮ ᱛᱟᱦᱮᱸ ᱠᱟᱛᱮᱜ ᱫᱚ ᱦᱟᱸᱜ ᱥᱟᱨᱦᱟ ᱥᱟᱦᱟᱱ ᱥᱟ ᱟᱢ ᱚᱱᱟ ᱠᱚᱛᱮ ᱜᱮ ᱦᱟᱸᱜ ᱫᱟᱠᱟ ᱩᱛᱩ ᱠᱚᱢ ᱤᱥᱤᱱ ᱫᱟᱲᱮᱭᱟᱜᱼᱟ᱾ ᱥᱮ ᱵᱟᱡᱟᱨ ᱨᱮ ᱛᱟᱦᱮᱸ ᱠᱟᱛ ᱛᱮᱫ ᱫᱚ ᱥᱚᱵᱽᱡᱤ ᱠᱚ ᱠᱤᱨᱤᱧ ᱦᱩᱭᱩᱜ ᱛᱟᱢᱟ ᱫᱤᱱᱟᱹᱢ ᱫᱤᱱ ᱟᱨ ᱡᱚᱛᱚ ᱨᱚᱠᱚᱢᱟᱜ ᱜᱮ ᱠᱤᱨᱤᱧ ᱦᱩᱭᱩᱜ ᱛᱟᱢᱟ ᱟᱨᱚᱢ ᱩᱸ ᱴᱟᱠᱟ ᱯᱚᱭᱥᱟᱹ ᱠᱚᱸᱦᱚᱸ ᱟᱹᱰᱤ ᱡᱟᱹᱥᱛᱤ ᱜᱮ ᱠᱷᱚᱨᱚᱪᱚᱜᱼᱟ ᱵᱟᱡᱟᱨ ᱨᱮ ᱛᱟᱦᱮᱸ ᱠᱟᱛᱮᱜ ᱫᱚ᱾ ᱟᱨ ᱟᱛᱩ ᱚᱲᱟᱜ ᱨᱮ ᱛᱟᱦᱮᱸ ᱠᱟᱛᱮᱜ ᱫᱚ ᱚᱝᱠᱟ ᱫᱚ ᱵᱟᱝ᱾ ᱡᱟᱦᱟᱸ ᱢᱟᱱᱮ ᱵᱮᱥᱤᱨ ᱵᱷᱟᱜᱽ ᱡᱤᱱᱤᱥᱜᱤ ᱟᱹᱰᱤ ᱡᱟᱹᱥᱛᱤ ᱡᱤᱱᱤᱥ ᱠᱚᱜᱮ ᱧᱟᱢᱚᱜᱼᱟ ᱟᱨᱠᱤ᱾
ᱦᱮᱸ ᱦᱮᱸ ᱟᱨᱦᱚᱸ ᱪᱮᱜ ᱠᱚ ᱞᱟᱹᱭᱟ ᱚᱱᱟ ᱥᱟᱶᱛᱮ ᱚ ᱟᱛᱳ ᱚᱲᱟᱜ ᱠᱚᱨᱮ ᱫᱚ ᱱᱚᱝᱠᱟ ᱢᱚᱱᱮ ᱪᱮᱫ ᱠᱚᱨᱮ ᱱᱚᱜᱼᱚᱭ ᱡᱮ ᱪᱟᱥ ᱠᱟᱹᱢᱤ ᱠᱚ ᱮᱛᱚᱦᱚᱵ ᱠᱟᱱᱟ᱾ ᱟᱨ ᱱᱚᱣᱟ ᱠᱚ ᱞᱟᱹᱜᱤᱫ ᱛᱮ ᱢᱟᱱᱮ ᱟᱭᱢᱟ ᱞᱮᱠᱟᱱᱟᱜ ᱪᱮᱜ ᱠᱚ ᱞᱟᱹᱭᱟ ᱦᱚᱜᱼᱚᱭ ᱡᱮ ᱦᱮᱸ ᱡᱚᱢᱟᱜ ᱥᱟᱶᱛᱮ ᱟᱭᱢᱟ ᱞᱮᱠᱟᱱᱟᱜ ᱡᱤᱱᱤᱥ ᱠᱚᱜᱮ ᱢᱟᱱᱮ ᱩᱱᱠᱩ ᱡᱟᱦᱟᱸᱭ ᱪᱟᱹᱥᱤ ᱠᱚ ᱟᱨᱠᱤ ᱩᱱᱠᱩ ᱤᱫᱤ ᱦᱚᱴᱚᱣᱟᱠ ᱠᱚᱣᱟᱵᱚᱱ ᱚᱱᱟ ᱥᱟᱶᱛᱮ ᱩᱱᱠᱩ ᱠᱟᱹᱢᱤᱭᱟᱠᱚ ᱡᱚᱢᱟᱠᱚ ᱚᱱᱠᱟᱱᱟᱜ ᱢᱤᱫᱴᱟᱝ ᱤᱭᱟᱹ ᱟᱨ ᱚᱱᱟ ᱥᱟᱶᱛᱮ ᱡᱩᱫᱤ ᱵᱚᱱ ᱧᱮ ᱧᱮᱞᱟ ᱡᱮ ᱛᱳ ᱚᱲᱟᱜ ᱠᱚᱨᱮ ᱫᱚ ᱱᱚᱝᱠᱟ ᱟᱭᱢᱟ ᱞᱮᱠᱟᱱᱟᱜ ᱡᱟᱦᱟᱸ ᱡᱤᱱᱤᱥ ᱠᱚ ᱢᱮᱱᱟᱜᱼᱟ ᱱᱤᱛᱚᱜ ᱵᱚᱱ ᱧᱮᱞᱟ ᱡᱮ ᱜᱮᱥ ᱠᱚ ᱠᱚᱨᱮᱱᱟᱜ ᱫᱟᱢ ᱠᱚ ᱵᱟᱹᱲᱛᱤ ᱪᱟᱞᱟᱜ ᱠᱟᱱᱟ ᱥᱮ ᱟᱫᱚ ᱟᱛᱩ ᱚᱲᱟᱜ ᱠᱚᱨᱮ ᱫᱚ ᱧᱮᱞᱚᱜ-ᱟ ᱡᱮ ᱦᱚᱸᱜ-ᱚᱭ ᱥᱟᱦᱟᱱ ᱥᱟᱠᱟᱢ ᱮᱢᱟᱱ ᱛᱮᱱᱟᱜ ᱠᱚ ᱢᱮᱱᱟᱜᱼᱟ ᱚᱱᱟ ᱠᱚ ᱛᱟᱞᱟ ᱛᱮᱦᱚᱸ ᱫᱟᱠᱟ ᱠᱚ ᱩᱛᱩ ᱠᱚᱵᱚᱱ ᱤᱥᱤᱱ ᱫᱟᱲᱮᱭᱟᱜᱼᱟ ᱥᱮ ᱟᱲᱟᱜ ᱥᱟᱠᱟᱢ ᱠᱚ ᱢᱮᱱᱟᱜᱼᱟ ᱡᱟᱦᱟᱸ ᱫᱚ ᱵᱟᱝ ᱪᱟᱥ ᱠᱟᱛᱮ ᱥᱮ ᱵᱟᱝ ᱠᱤᱨᱤᱧ ᱠᱟᱛᱮ ᱦᱚᱸ ᱚᱱᱟ ᱵᱟᱹᱫᱽ ᱵᱟᱹᱭᱦᱟᱹᱲ ᱠᱚᱨᱮ ᱧᱟᱢᱚᱜᱼᱟ ᱟᱲᱟᱜ ᱥᱟᱠᱟᱢ ᱚᱱᱟ ᱠᱚᱦᱚᱸ ᱵᱚᱱ ᱩᱛᱩ ᱵᱟᱲᱟᱭᱟ ᱟᱨ ᱱᱚᱝᱠᱟ ᱠᱟᱛᱮᱜ ᱜᱮ ᱢᱟᱱᱮ ᱡᱤᱭᱚᱱ ᱫᱚ ᱪᱟᱞᱟᱜᱼᱟ ᱟᱨᱠᱤ ᱟᱛᱩ ᱚᱲᱟᱜ ᱠᱚᱨᱮᱱᱟᱜ ᱫᱚ᱾ ᱟᱨ ᱡᱩᱫᱤ ᱵᱚᱱ ᱧᱮᱞᱟ ᱦᱟᱸᱜ ᱵᱟᱡᱟᱨ ᱠᱚᱨᱮ ᱫᱚ ᱦᱟᱸᱜ ᱟᱹᱰᱤ ᱵᱟᱲᱛᱤ ᱧᱚᱜ ᱯᱚᱭᱥᱟ ᱠᱚ ᱠᱷᱚᱨᱪᱟᱜᱼᱟ ᱟᱫᱚ ᱚᱱᱟ ᱠᱚᱜᱮ ᱟᱨᱠᱤ
ᱟ ᱦᱮᱸ ᱚᱝᱠᱟᱜᱮ ᱦᱟᱸᱜ ᱞᱟᱹᱭ ᱜᱟᱱᱚᱜ-ᱟ᱾ ᱚ ᱚᱱᱟ ᱥᱟᱶ ᱥᱟᱶᱛᱮ ᱡᱮᱢᱚᱱ ᱩ ᱤᱧ ᱠᱩᱞᱤᱭᱮᱫ ᱢᱮᱭᱟ ᱡᱮ ᱟᱵᱩ ᱱᱚᱜᱼᱚᱭ ᱢᱳᱵᱟᱭᱤᱞ ᱯᱷᱳᱱ ᱧᱟᱢ ᱠᱟᱛᱮᱜ ᱛᱤᱱᱟᱹᱜ ᱴᱟᱜ ᱦᱟᱸᱜ ᱢᱟᱱᱮ ᱮᱸ ᱚ ᱱᱟᱯᱟᱭ ᱦᱩᱭ ᱟᱠᱟᱱ ᱛᱟᱵᱚᱱᱟ ᱟᱨᱠᱤ ᱚᱱᱟ ᱫᱤᱭᱮᱛᱮ ᱡᱩᱫᱤᱢ ᱞᱟᱹᱭ ᱠᱮᱭᱟ?
ᱦᱩᱸ ᱟᱨ ᱱᱟᱯᱟᱭ ᱫᱚᱦᱟᱸᱜ ᱟᱭᱢᱟᱜᱮ ᱱᱟᱯᱟᱭ ᱦᱩᱭ ᱟᱠᱟᱱᱟ ᱾ ᱪᱮᱫᱟᱜ ᱥᱮ ᱦᱚᱸᱜᱼᱚᱭ ᱡᱮ ᱨᱩᱣᱟᱹ ᱦᱟᱹᱥᱩ ᱥᱟᱶ ᱛᱮ ᱥᱟᱺᱜᱤᱧ ᱨᱤᱱᱤᱡ ᱦᱚᱲ ᱥᱟᱞᱟᱜ ᱩᱱᱤᱭᱟᱜ ᱵᱩᱜᱤ ᱵᱟᱹᱲᱤᱡ ᱥᱮ ᱟᱭᱢᱟ ᱞᱮᱠᱟᱱᱟᱜ ᱦᱚᱸ ᱦᱚᱜᱠᱟᱱᱟᱜ ᱠᱟᱹᱢᱤ ᱦᱚᱨᱟ ᱠᱚᱵᱚᱱ ᱨᱚᱯᱚᱲ ᱫᱟᱲᱮᱜ ᱠᱟᱱᱟ ᱚᱱᱟ ᱥᱟᱶᱛᱮ ᱦᱚᱜᱼᱚᱭ ᱡᱮ ᱡᱟᱦᱟᱸ ᱚᱱᱞᱟᱭᱤᱱ ᱨᱮᱱᱟᱜ ᱟᱭᱢᱟ ᱞᱮᱠᱟᱱᱟᱜ ᱯᱷᱚᱨᱚᱢ ᱠᱚᱵᱚᱱ ᱯᱮᱨᱮᱡ ᱫᱟ ᱚᱱᱟ ᱠᱚᱦᱚᱸ ᱧᱮᱞᱚᱜ ᱠᱟᱱᱟ ᱡᱮ ᱯᱷᱳᱱ ᱠᱚ ᱛᱟᱞᱟ ᱛᱮᱜᱮ ᱵᱚᱱ ᱯᱮᱨᱮᱡ ᱫᱟ ᱥᱮ ᱱᱚᱜᱼᱚᱭ ᱡᱟᱦᱟᱸ ᱟ ᱯᱚᱭᱥᱟ ᱠᱟᱹᱣᱰᱤ ᱨᱮᱱᱟᱜ ᱵᱮᱵᱚᱥᱛᱟ ᱠᱚᱦᱚᱸ ᱧᱮᱞᱚᱜ ᱠᱟᱱᱟ ᱡᱮ ᱵᱮᱝᱠᱮ ᱠᱚᱦᱚᱸ ᱪᱟᱞᱟᱜ ᱫᱚ ᱵᱟᱝ ᱦᱳᱭᱳᱜ ᱠᱟᱱ ᱛᱟᱵᱚᱱᱟ᱾ ᱯᱷᱩᱱ ᱛᱟᱞᱟ ᱛᱮᱜᱮ ᱢᱚᱱᱮ ᱦᱚᱭᱩᱜ ᱠᱟᱱᱟ ᱟᱨᱠᱤ ᱯᱷᱳᱱ ᱨᱮᱜᱮ ᱯᱚᱭᱥᱟ ᱠᱚ ᱛᱟᱦᱮᱱ ᱠᱟᱱᱟ᱾ ᱡᱮᱢᱚᱱ ᱞᱟᱦᱟ ᱛᱮ ᱚᱱᱠᱟ ᱠᱚᱢᱵᱽᱲᱳ ᱮᱢᱟᱱ ᱚᱱᱠᱟ ᱱᱟᱜ ᱵᱚᱛᱚᱨ ᱠᱚ ᱛᱟᱦᱮᱸ ᱠᱟᱱᱟ ᱚᱱᱠᱟ ᱱᱟᱜ ᱵᱚᱛᱚᱨ ᱠᱚᱫᱚ ᱵᱟᱱᱩᱜᱼᱟ ᱦᱟᱸᱜ᱾ ᱟᱨ ᱡᱮ ᱥᱟᱱᱟᱢᱟᱜ ᱯᱚᱭᱥᱟ ᱠᱚᱜᱮ ᱟᱵᱚ ᱯᱷᱳᱱ ᱵᱷᱤᱛᱨᱤ ᱨᱮᱵᱚᱱ, ᱢᱟᱱᱮ ᱯᱷᱳᱱ ᱛᱟᱞᱟ ᱛᱮ ᱦᱟᱱᱛᱮ ᱱᱟᱛᱮ ᱞᱮᱱ ᱫᱮᱱ ᱚᱱᱠᱟ ᱜᱟᱱᱚᱜ ᱠᱟᱱᱟᱜ ᱚᱱᱟ ᱠᱚᱫᱚ ᱟᱹᱰᱤ ᱱᱟᱯᱟᱭ ᱥᱩᱵᱤᱫᱟ᱾ ᱚᱱᱟ ᱥᱟᱶᱛᱮ ᱟᱸ ᱡᱟᱦᱟᱸ ᱭᱟᱜ ᱟᱭᱢᱟ ᱦᱚᱲᱟᱜ ᱜᱮ ᱡᱟᱦᱟᱸ ᱚᱱᱠᱟ ᱱᱟᱜ ᱟᱨᱠᱤ ᱠᱷᱚᱵᱚᱨ ᱠᱚ ᱦᱳᱭᱳᱜ ᱠᱟᱱᱟ ᱚᱱᱟ ᱠᱚ ᱚᱜᱼᱚᱭ ᱡᱮ ᱴᱤᱵᱷᱤ ᱥᱮ ᱚᱝᱠᱟ ᱱᱟᱜ ᱡᱤᱱᱤᱥ ᱡᱟᱦᱟ ᱠᱚ ᱢᱮᱱᱟᱜᱼᱟ ᱟᱨᱠᱤ ᱚᱱᱟ ᱠᱚ ᱛᱟᱞᱟ ᱛᱮᱠᱚ ᱧᱮᱞ ᱫᱟ, ᱢᱮᱱᱠᱷᱟᱡ ᱮ ᱡᱟᱦᱟᱸᱭ ᱠᱚᱣᱟᱜ ᱯᱷᱳᱱ ᱠᱚ ᱢᱮᱱᱟᱜᱼᱟ ᱩᱝᱠᱩ ᱫᱚ ᱧᱮᱞᱚᱜ ᱠᱟᱱᱟ ᱡᱮ ᱯᱷᱳᱱ ᱠᱚ ᱛᱟᱞᱟ ᱛᱮᱜᱮ ᱠᱚ ᱧᱮᱞ ᱫᱟ ᱟᱨᱠᱤ, ᱥᱟᱱᱟᱢ ᱞᱮᱠᱟ ᱱᱟᱜ ᱠᱷᱚᱵᱚᱨ᱾ ᱠᱚ ᱥᱮ ᱦᱚᱭ ᱦᱤᱥᱤᱫ ᱠᱚᱨ ᱮᱱᱟᱜ ᱟᱨᱠᱤ ᱚᱠᱟ ᱞᱮᱠᱟᱭ ᱫᱟᱜᱟ ᱥᱮ ᱚᱠᱟ ᱞᱮᱠᱟᱭ ᱥᱤᱛ ᱛᱩᱝᱟ ᱚᱠᱟ ᱞᱮᱠᱟᱭ ᱦᱚᱭᱟ ᱚᱱᱟ ᱥᱟᱱᱟᱢ ᱠᱷᱚᱵᱚᱨ ᱠᱚᱵᱚᱱ ᱧᱟᱢ ᱫᱟ ᱟᱨ ᱠᱤ᱾
ᱩᱸ ᱟᱪᱪᱷᱟ ᱤᱧᱤᱧ ᱞᱟᱹᱭ ᱠᱟᱜ ᱜᱮ ᱩᱸ ᱤᱧ ᱫᱩᱧ ᱞᱟᱹᱭᱟ ᱡᱮ ᱩᱸ ᱢᱳᱵᱟᱭᱤᱞ ᱯᱷᱳᱱ ᱧᱟᱢ ᱠᱟᱛᱮᱜ ᱡᱮᱢᱚᱱ ᱚᱸ ᱟᱵᱚ ᱫᱚ ᱩᱸ ᱟᱹᱰᱤ ᱴᱟᱜ ᱜᱮ ᱥᱩᱵᱤᱫᱟ ᱫᱚᱵᱩᱱ ᱥᱩᱵᱤᱫᱟᱣ ᱠᱟᱱᱟ ᱪᱮᱫᱟᱜ ᱥᱮ ᱡᱮᱢᱚᱱ ᱧᱮᱞ ᱜᱟᱱᱚᱜ-ᱟ᱾ ᱩᱸ ᱞᱟᱦᱟ ᱛᱮᱫᱚ ᱟᱹ ᱡᱮ ᱠᱚᱱᱚ ᱠᱷᱚᱵᱚᱨ ᱜᱮ ᱚ ᱪᱤᱴᱷᱤ ᱥᱟᱠᱟᱢ ᱢᱟᱫᱽᱫᱷᱚᱢ ᱛᱮ ᱚᱝᱠᱟ ᱛᱮ ᱟᱵᱚ ᱫᱚ ᱠᱷᱚᱵᱚᱨ ᱠᱩᱵᱩᱱ ᱮ ᱥᱩᱨ ᱠᱷᱚᱡ ᱥᱟᱺᱜᱤᱧ ᱢᱤᱫ ᱦᱚᱲ ᱥᱟᱶ ᱦᱮᱜ ᱵᱩᱱ ᱨᱚᱯ ᱯᱚᱲ ᱫᱟᱲᱤᱜ ᱠᱟᱱ ᱛᱟᱦᱮᱱᱟ ᱪᱤᱴᱷᱤ ᱥᱟᱠᱟᱢ ᱫᱟᱨᱟᱭ ᱛᱮ, ᱟᱨ ᱱᱮᱛᱟᱨ ᱫᱚ ᱦᱟᱸᱜ ᱧᱮᱞ ᱢᱮ ᱮ ᱚᱝᱠᱟ ᱫᱚ ᱦᱟᱸᱜ ᱵᱟᱝ ᱦᱳᱭᱳᱜ ᱠᱟᱱᱟ᱾ ᱢᱳᱵᱟᱭᱤᱞ ᱯᱷᱳᱱ ᱛᱮᱜᱮ ᱟᱝ ᱡᱟᱦᱟᱸ ᱡᱟᱹᱨᱩᱲᱚᱜ-ᱟ᱾ ᱚᱸ ᱚᱱᱟ ᱠᱟᱛᱷᱟ ᱦᱚᱸᱵᱚᱱ ᱨᱚᱯᱚᱲ ᱫᱟᱲᱤᱜ ᱠᱟᱱᱟ ᱠᱤᱢᱵᱟ ᱥᱮ ᱱᱚᱜ-ᱚᱭᱼᱼ ᱚᱸ ᱡᱚᱛᱚ ᱨᱚᱠᱚᱢ ᱫᱩᱠ ᱥᱩᱠ ᱟᱨᱠᱤ ᱢᱤᱫ ᱜᱷᱟᱹᱲᱤ ᱛᱮ ᱥᱩᱨ ᱥᱟᱺᱜᱤᱧ ᱟᱵᱚ ᱨᱮᱱᱼᱼ ᱯᱮᱲᱟ ᱠᱚᱴᱷᱮᱜ ᱵᱚᱱ ᱠᱟᱛᱷᱟ ᱠᱚᱵᱚᱱ ᱥᱮᱴᱮᱨ ᱫᱟᱲᱤᱭᱟᱜ ᱠᱟᱱᱟ᱾ ᱮᱸ ᱚᱱᱟ ᱥᱟᱶ ᱥᱟᱶ ᱛᱮ ᱫᱚ ᱦᱩᱭᱩᱜ ᱠᱟᱱᱟᱼᱼ ᱮᱸ ᱢᱳᱵᱟᱭᱤᱞ ᱯᱷᱳᱱ ᱨᱮ ᱟᱹᱰᱤ ᱨᱚᱼᱼ ᱠᱚᱢ ᱚᱢ ᱫᱮᱥ ᱵᱤᱫᱮᱥ ᱨᱮᱱᱟᱜ ᱠᱷᱚᱵᱚᱨ ᱠᱚᱵᱚᱱ ᱵᱟᱰᱟᱭ ᱫᱟᱲᱮᱭᱟᱜ ᱠᱟᱱᱟ᱾ ᱟᱸ ᱡᱟᱦᱟᱸ ᱫᱚ ᱚᱠᱟᱨᱮ ᱪᱮᱜ ᱪᱤᱠᱟᱜ ᱠᱟᱱᱟ ᱪᱮᱜ ᱵᱟᱝ ᱪᱤᱠᱟᱜ ᱠᱟᱱᱟ, ᱟᱢᱼᱼ ᱩᱸ ᱚᱠᱟᱨᱮ ᱢᱚᱸᱡᱽ ᱵᱟᱹᱲᱤᱡ ᱚᱱᱟ ᱡᱚᱛᱚ ᱠᱤᱪᱷᱩ ᱜᱤᱵᱩᱱ ᱵᱟᱰᱟᱭ ᱫᱟᱲᱤᱭᱟᱜ ᱠᱟᱱᱟ ᱟᱨᱠᱤ᱾ ᱛᱚ ᱩᱸᱦᱩᱸ ᱞᱟᱹᱭ ᱜᱟᱱᱚᱜ-ᱟ ᱢᱳᱵᱟᱭᱤᱞ ᱯᱷᱩᱱ ᱫᱚ ᱟᱵᱩᱼᱼ ᱞᱟᱹᱜᱤᱫ ᱛᱮᱫᱚ ᱟᱹᱰᱤᱴᱟᱜ ᱜᱮ ᱥᱩᱵᱤᱫᱟᱭ ᱮᱢ ᱟᱠᱟᱜ ᱵᱚᱱᱟ, ᱫᱚᱼᱼ ᱟᱪᱪᱷᱟ ᱟᱨ ᱱᱩᱣᱟ ᱫᱤᱠ ᱫᱤᱭᱮ ᱛᱮ ᱡᱚᱫᱤ ᱢᱳᱵᱟᱭᱤᱞ ᱯᱷᱳᱱ ᱫᱤᱠ ᱫᱤᱭᱮ ᱡᱚᱫᱤ ᱠᱟᱹᱴᱤᱡ ᱡᱟᱦᱟᱸ ᱱᱟᱜ ᱵᱟᱹᱲᱤᱡᱼᱼ ᱠᱷᱩ ᱩᱱᱟ ᱠᱩ ᱡᱩᱫᱤᱢ ᱞᱟᱹᱭ ᱠᱮᱭᱟ?
ᱩᱸᱢ ᱵᱟᱹᱲᱤᱡ ᱠᱚᱫᱚ ᱱᱩᱝᱠᱟ ᱟᱭᱢᱟ ᱞᱮᱠᱟ ᱱᱟᱜ ᱜᱮ ᱢᱮᱱᱟᱜ-ᱟ᱾ ᱡᱮᱢᱚᱱ ᱵᱚᱱ ᱧᱮᱞᱟ ᱡᱮ ᱦᱚᱸᱜ-ᱚᱱᱟ ᱯᱷᱳᱱ ᱠᱚ ᱛᱟᱞᱟ ᱛᱮ ᱜᱤᱫᱽᱨᱟᱹ ᱠᱚ ᱟᱭᱢᱟ ᱞᱮᱠᱟ ᱱᱟᱜᱼᱼ ᱵᱟᱹᱲᱤᱡ ᱵᱟᱹᱲᱤᱡ ᱠᱷᱮᱞᱳᱰ ᱥᱟᱶ ᱠᱚ ᱮ ᱠᱷᱮᱞ ᱮᱫᱟ ᱟᱨᱠᱤ ᱯᱷᱳᱱ ᱛᱟᱞᱟ ᱛᱮ᱾ ᱟᱫᱚ ᱚᱱᱟ ᱨᱮᱜᱮ ᱥᱟᱨᱟ ᱫᱤᱱ ᱵᱮᱥᱛᱚ ᱠᱚ ᱛᱟᱦᱮᱸᱱᱼᱼ ᱠᱟᱱᱟ ᱚᱱᱟ ᱥᱟᱶᱛᱮ ᱡᱟᱦᱟᱸ ᱠᱚᱫᱚ ᱵᱟᱝ ᱧᱮᱞ ᱜᱟᱱᱚᱜ ᱞᱮᱠᱟ ᱱᱟᱜ ᱡᱤᱱᱤᱥ ᱠᱚ ᱟᱠᱚ ᱠᱚ ᱧᱮ ᱧᱮᱞ ᱫᱟ᱾ ᱟ ᱚᱱᱟᱛᱮ ᱟᱠᱚᱣᱟᱜ ᱵᱚᱦᱚᱜ ᱠᱚ ᱵᱟᱹᱲᱤᱡᱚᱜ ᱠᱟᱱᱟ ᱚᱱᱟ ᱥᱟᱶᱛᱮ ᱢᱟᱱᱮ ᱧᱮᱞᱟ ᱵᱚᱱ ᱡᱮᱼᱼ ᱥᱟᱨᱟ ᱫᱤᱱ ᱯᱷᱩᱱ ᱧᱮᱞ ᱥᱮ ᱯᱷᱩᱱ ᱥᱟᱞᱟᱜ ᱜᱮ ᱡᱟᱹᱯᱤᱫᱼᱼ ᱜᱤᱛᱤᱡ ᱫᱩᱲᱩᱵ ᱦᱚᱸᱜ-ᱱᱟ ᱠᱚᱫᱚ ᱮᱠᱟᱞ ᱜᱮ ᱵᱟᱭ ᱴᱷᱤᱠᱟ ᱯᱷᱩᱱ ᱫᱚ ᱟᱵᱩᱼᱼ ᱠᱟ ᱵᱚᱱ ᱵᱮᱣᱦᱟᱨᱟ ᱡᱟᱦᱟᱸ ᱫᱚ ᱦᱩᱭᱩᱜ ᱠᱟᱱᱟ ᱚᱸ ᱢᱤᱫ ᱜᱷᱟᱹᱲᱤ ᱟᱨᱠᱤ ᱡᱟᱦᱟᱸ ᱱᱟᱜᱼᱼ ᱜᱮ ᱵᱚᱱ ᱧᱮᱞᱟ ᱢᱤᱫ ᱜᱷᱟᱹᱲᱤᱜ᱾ ᱞᱟᱹᱜᱤᱫ ᱟᱹᱰᱤ ᱟᱭᱢᱟ ᱚᱠᱛᱚ ᱜᱮᱵᱚᱱ ᱚᱱᱟ ᱨᱮᱵᱚᱱ ᱯᱟᱨᱚᱢ ᱫᱟ ᱥᱮ ᱟᱫᱚ ᱚᱱᱟ ᱠᱚ ᱠᱷᱟᱹᱛᱤᱨ ᱼᱼ ᱛᱮ ᱢᱟᱱᱮ ᱢᱮᱫ ᱥᱟᱶᱛᱮ ᱟᱸ ᱱᱚᱝᱠᱟ ᱱᱟᱜ ᱟᱭᱢᱟ ᱞᱮᱠᱟ ᱱᱟᱜ ᱨᱳᱜᱽ ᱟᱡᱟᱨ ᱡᱟᱦᱟᱸ ᱫᱚᱼᱼ ᱵᱚᱦᱚᱜ ᱠᱚᱦᱚᱸ ᱵᱟᱹᱲᱤᱡᱩᱜ-ᱟ ᱥᱮᱼᱼ ᱚᱸᱜ ᱱᱚᱜ-ᱚ ᱱᱚᱝᱠᱟ ᱱᱟᱜ ᱨᱳᱜᱽ ᱟᱡᱟᱨ ᱥᱟᱜ ᱢᱟᱱᱮ ᱞᱟᱹᱲᱦᱟᱹᱭ ᱦᱩᱭᱩᱜ ᱛᱟᱵᱚᱱᱟ ᱟᱵᱚ᱾ ᱟᱨᱼᱼ ᱡᱟᱦᱟᱸ ᱯᱷᱳᱱ ᱠᱚ ᱡᱟᱦᱟᱸ ᱞᱟᱭᱤᱴ ᱦᱤᱡᱩᱜ ᱠᱟᱱ ᱚᱱᱟ ᱞᱟᱭᱤᱴ ᱠᱚᱫᱚ ᱢᱮᱸᱫ ᱠᱚ ᱞᱟᱹᱜᱤᱫ ᱫᱚ ᱦᱟᱸᱜ ᱵᱷᱟᱜᱤ ᱫᱚ ᱵᱟᱝ ᱠᱟᱱᱟ ᱟᱫᱚ ᱦᱚᱜᱼᱚᱱᱟ ᱠᱚᱜᱮ ᱦᱩᱭᱩᱜ ᱠᱟᱱᱟ ᱡᱚᱛᱚ ᱠᱷᱚᱱᱟᱜ ᱵᱟᱹᱲᱤᱡ ᱡᱤᱱᱤᱥ ᱫᱚ ᱟᱨᱠᱤ ᱤᱧᱫᱚᱧ ᱢᱚᱱᱮᱭᱟ᱾
ᱟᱪᱪᱷᱟ ᱟᱨ ᱤᱧ ᱫᱩᱧ ᱞᱟᱹᱭᱟ ᱡᱮ ᱩᱸᱻ
ᱢᱳᱵᱟᱭᱤᱞ ᱯᱷᱳᱱ ᱫᱚ ᱚᱸ ᱱᱟᱯᱟᱭ ᱦᱚᱸ ᱱᱟᱯᱟᱭᱟ ᱢᱮᱱᱠᱷᱟᱡ ᱡᱟᱦᱟᱸ ᱛᱤᱱᱟᱹᱜ ᱜᱮ ᱱᱟᱯᱟᱭᱟ ᱟᱢ ᱪᱮᱫ ᱞᱮᱠᱟᱢ ᱵᱮᱵᱚᱦᱟᱨᱟ ᱚᱱᱠᱟ ᱞᱮᱠᱟ ᱛᱮᱜᱮ ᱢᱳᱵᱟᱭᱤᱞ ᱯᱷᱳᱱ ᱫᱚ ᱚᱸ ᱟᱢ ᱪᱮᱛᱟᱱ ᱠᱟᱹᱢᱤᱭ ᱮᱢᱟ ᱟᱨᱼᱼ ᱠᱤ ᱡᱮᱢᱚᱱ ᱟᱢ ᱡᱩᱫᱤ ᱟᱢ ᱡᱟᱦᱟᱸ ᱛᱤᱱᱟᱹᱜ ᱢᱳᱚᱵᱟᱭᱤᱞ ᱯᱷᱳᱱ ᱧᱮᱞ ᱡᱟᱹ ᱧᱮᱞ ᱡᱟᱹᱨᱩᱲ ᱚᱱᱟ ᱠᱷᱚᱱᱟᱜ ᱡᱟᱹᱥᱛᱤ ᱡᱩᱫᱤ ᱟᱢ ᱥᱟᱨᱟ ᱜᱷᱟᱹᱲᱤᱡ ᱜᱮ ᱢᱳᱵᱟᱭᱤᱞ ᱯᱷᱳᱱ ᱜᱮᱢ ᱧᱮᱞᱟᱢ ᱧᱮᱞᱟᱢ ᱛᱟᱦᱞᱮ ᱚᱱᱠᱟ ᱛᱮᱫᱚ ᱟᱵᱚ ᱪᱮᱛᱟᱱ ᱨᱮ ᱢᱤᱫᱴᱟᱝ ᱩᱢ ᱵᱟᱹᱲᱤᱡᱼᱼ
ᱤᱭᱟᱹ ᱵᱟᱲᱟᱜᱼᱟ ᱪᱮᱫᱟᱜ ᱥᱮ ᱟᱸ ᱡᱮ ᱤᱧ ᱫᱩᱧ ᱞᱟᱹᱭᱟ ᱢᱳᱚᱵᱟᱭᱤᱞ ᱯᱷᱳᱱ ᱫᱚ ᱡᱟᱦᱟᱸᱛᱤᱱᱟᱹᱜ ᱜᱮ ᱧᱮᱞ ᱫᱚᱨᱼᱼ ᱠᱟᱨ ᱤᱱᱟᱹᱜᱴᱟ ᱜᱮᱵᱚᱱ ᱧᱮᱞ ᱡᱟᱛᱮ ᱡᱮ ᱡᱟᱦᱟᱸ ᱡᱤᱱᱤᱥ ᱧᱮᱞ ᱫᱚᱨᱠᱟᱨ ᱡᱟᱦᱟᱸ ᱫᱚ ᱟᱵᱚ ᱚᱱᱟ ᱧᱮᱞ ᱠᱟᱛᱮᱜ ᱜᱮᱭᱟᱱ ᱵᱚᱱ ᱦᱟᱛᱟᱣ ᱫᱟᱲᱮᱭᱟᱜᱼᱟ ᱥᱮᱼᱼ ᱡᱟᱸᱦᱟ ᱱᱟᱜ ᱠᱤᱪᱷᱩ ᱵᱩᱱ ᱵᱟᱰᱟᱭ ᱫᱟᱲᱮᱭᱟᱜᱼᱟ ᱱᱟᱯᱟᱭ ᱫᱤᱜ ᱫᱤᱭᱮ ᱚᱱᱟ ᱠᱚᱜᱮᱵᱩᱱ ᱧᱮᱞ ᱞᱮᱠᱟᱡ ᱫᱚ ᱱᱟᱯᱟᱭᱚᱜᱼᱟ ᱟᱨ ᱡᱮᱢᱚᱱ ᱞᱟᱹᱭ ᱜᱟᱱᱚᱜᱼᱟ ᱠᱟᱹᱴᱤᱡ ᱜᱤᱫᱽᱨᱟᱹ ᱠᱚᱦᱚᱸ
ᱟᱹᱰᱤ ᱠᱟᱹᱴᱤᱡ ᱠᱷᱚᱱᱟᱜ ᱟᱸ ᱢᱳᱵᱟᱭᱤᱞ ᱯᱷᱳᱱ ᱮᱢ ᱫᱚ ᱵᱟᱝ ᱫᱚᱨᱠᱟᱨ ᱠᱟᱱᱟ ᱡᱮᱢᱚᱱ ᱩᱸ ᱠᱟᱹᱴᱤᱡ ᱩᱢᱮᱨ ᱨᱮᱫᱚ ᱡᱚᱛᱚ ᱜᱤᱫᱽᱨᱟᱹᱜᱤ ᱩᱱᱠᱩ ᱫᱚ ᱵᱟᱝᱠᱚ ᱵᱩᱡᱽ ᱫᱟᱲᱮ ᱠᱟᱜᱼᱟ ᱡᱮ ᱢᱳᱵᱟᱭᱤᱞ ᱯᱷᱳᱱ ᱫᱚ ᱪᱮᱫ ᱞᱮᱠᱟ ᱵᱮᱵᱚᱦᱟᱨ ᱦᱩᱭᱩᱜᱼᱟ? ᱛᱤᱱ ᱜᱷᱟᱹᱲᱤᱡ ᱵᱮᱵᱚᱦᱟᱨ ᱦᱩᱭᱩᱜᱼᱟ? ᱚᱱᱟ ᱠᱚᱫᱚ ᱦᱟᱸᱜ ᱵᱟᱝᱠᱚ ᱵᱩᱡᱽ ᱧᱟᱢ ᱠᱟᱜᱼᱟ᱾ ᱛᱚ ᱩᱱᱠᱩ ᱠᱷᱚᱡ ᱩᱱᱠᱩ ᱠᱷᱚᱱᱟᱜ ᱫᱚ ᱢᱟᱱᱮ ᱡᱟᱦᱟᱸ ᱛᱤᱱᱟᱹᱜ ᱜᱮ ᱜᱟᱱᱚᱜᱼᱟ, ᱥᱟᱹᱜᱤᱧ ᱨᱮ ᱫᱚᱦᱚ ᱞᱮᱠᱷᱟᱡ ᱜᱮ ᱱᱟᱯᱟᱭᱚᱜᱼᱟ᱾ ᱢᱳᱚᱵᱟᱭᱤᱞ ᱯᱷᱳᱱ ᱫᱚ᱾
ᱦᱮᱸ ᱚᱱᱟ ᱥᱟᱶᱛᱮ ᱟᱨᱦᱚᱸ ᱵᱚᱱ ᱧᱮᱞᱟ ᱡᱮ ᱱᱚᱝᱠᱟ ᱡᱮ ᱦᱚᱭᱚᱜ ᱡᱟᱦᱟᱸ ᱠᱷᱮᱞᱳᱰ ᱠᱚ ᱛᱟᱦᱮᱸᱱ ᱮᱱᱠᱷᱟᱱ ᱠᱟᱹᱴᱤᱡ- ᱠᱟᱹᱴᱤᱡ ᱜᱤᱫᱽᱨᱟᱹ ᱫᱷᱩᱲᱤ ᱨᱮᱠᱚ ᱠᱷᱮᱞ ᱠᱟᱱ ᱛᱟᱦᱮᱱᱟ᱾ ᱚᱱᱟ ᱠᱚ ᱥᱟᱱᱟᱢᱟᱜ ᱜᱮ ᱟᱨ ᱠᱤ ᱟᱨ ᱪᱟᱵᱟ ᱪᱟᱞᱟᱜ ᱠᱟᱱᱟ᱾ ᱪᱮᱫᱟᱜ ᱪᱟᱵᱟᱜ ᱠᱟᱱᱟ ᱦᱚᱸᱜ? ᱱᱚᱜᱚᱭ ᱡᱮ ᱢᱤᱫᱴᱤᱡ ᱜᱤᱫᱽᱨᱟᱹ ᱨᱟᱜ ᱞᱮᱠᱷᱟᱱᱮ ᱡᱮ ᱢᱮ ᱛᱷᱮ ᱵᱚᱱ ᱦᱮᱢᱟ ᱛᱷᱟᱦᱟᱞᱮ ᱟᱹ ᱱᱚᱜ ᱚᱭ ᱧᱮᱞᱢᱮ ᱢᱟᱹᱭ ᱮᱢᱟᱭᱟᱵᱚᱱ ᱟᱹ ᱱᱚᱜᱼᱚᱸ ᱱᱚᱣᱟ ᱠᱚᱫᱚ ᱱᱟᱯ ᱯᱟᱭ ᱫᱚ ᱦᱟᱸᱜ ᱵᱟᱝ ᱠᱟᱱᱟ᱾ ᱚᱱᱟ ᱥᱟᱶᱛᱮ ᱧᱮᱞᱚᱜᱼᱟ ᱡᱮ ᱜᱤᱫᱽᱨᱟᱹᱨᱮ ᱫᱷᱩᱲᱤ ᱨᱮ ᱠᱷᱮᱞ ᱠᱟᱛᱮᱫ ᱛᱤᱱᱟᱹᱜ ᱢᱚᱸᱡᱽ ᱠᱚ ᱛᱟᱦᱮᱱᱟ ᱟᱨ ᱟᱢ ᱠᱟᱴᱤᱡ ᱜᱤᱫᱽᱨᱟᱹ ᱯᱷᱳᱱ ᱮᱢ ᱠᱟᱛᱮ ᱛᱤᱱᱟᱹᱜ ᱮᱢ ᱢᱚᱪᱮ ᱠᱟᱱᱟ ᱦᱚᱸᱜ, ᱚᱱᱟ ᱠᱚ ᱟᱨᱠᱤ ᱟᱹᱰᱤ ᱠᱷᱟᱨᱟᱯ ᱦᱳᱭᱳᱜ ᱠᱟᱱᱟ᱾ ᱟᱨ ᱧᱮᱞᱟᱵᱚᱱ ᱪᱮᱫ ᱮᱸ ᱜᱤᱫᱽᱨᱟᱹ ᱨᱮᱱ ᱜᱤᱫᱽᱨᱟᱹ ᱠᱚᱫᱚ ᱫᱷᱩᱲᱤ ᱨᱮ ᱠᱷᱮᱞ ᱞᱮᱠᱷᱟᱜ ᱟᱠᱚᱣᱟᱜ ᱟᱸ ᱦᱚᱲᱢᱚ ᱨᱮ ᱟᱹᱰᱤ ᱟᱭᱢᱟ ᱞᱮᱠᱷᱟᱱᱟ ᱫᱟᱲᱮ ᱠᱚ ᱦᱩᱭᱩᱜ ᱛᱟᱠᱚᱣᱟ ᱟᱨ ᱟᱢ ᱡᱩᱫᱤ ᱩᱱᱤ ᱜᱤᱫᱽᱨᱟᱹ ᱥᱟᱨᱟ ᱫᱤᱱ ᱫᱟᱜ ᱮᱫᱟᱭ ᱥᱮ ᱡᱟᱦᱟᱱᱟᱜ ᱵᱩᱞᱟᱹᱣ ᱠᱚ ᱞᱟᱹᱜᱤᱫ ᱦᱚᱸ ᱡᱩᱫᱤ ᱟᱢ ᱯᱷᱳᱱ ᱜᱮᱢ ᱮᱢ ᱜᱤᱰ ᱟᱭᱟ᱾ ᱛᱟᱦᱚᱞᱮ ᱩᱱᱤ ᱜᱤᱫᱽᱨᱟᱹ ᱴᱷᱮᱡ ᱫᱚ ᱟᱹᱰᱤ ᱵᱟᱹᱲᱤᱡ ᱦᱩᱭᱩᱜᱼᱟ᱾ ᱟᱨ ᱩᱱᱤ ᱦᱚᱸ ᱚᱱᱟᱨᱮ ᱮᱢᱚᱱ ᱢᱤᱫᱴᱮᱡ ᱱᱮᱥᱟ ᱞᱮᱠᱟ ᱦᱩᱭᱩᱜ ᱛᱟᱭᱟ ᱡᱟᱦᱟᱸ ᱫᱚ ᱟᱡ ᱥᱟᱨᱟᱫᱤᱱ ᱚᱱᱟᱜᱮ ᱯᱟᱸᱡᱟᱭᱟ, ᱟᱨᱠᱤ᱾ ᱟᱫᱚ ᱚᱱᱟ ᱠᱚᱫᱚ ᱜᱤᱫᱽᱨᱟᱹ ᱫᱚ ᱵᱟᱝ ᱠᱚ ᱵᱩᱡᱟ ᱦᱟᱸᱜ, ᱟᱵᱚ ᱪᱮᱫᱠᱟ ᱵᱚᱱ ᱥᱮᱬᱟ ᱟᱠᱚᱣᱟ ᱚᱱᱠᱟ ᱜᱮᱠᱚ ᱥᱮᱬᱟᱭᱟ᱾ ᱟᱫᱚ ᱱᱚᱣᱟ ᱦᱚᱸ ᱠᱷᱚᱡᱫᱚᱧ ᱢᱚᱱᱮᱭᱟ ᱡᱮ ᱵᱤᱨᱩᱫᱽ ᱥᱮ ᱱᱚᱣᱟ ᱠᱚ ᱠᱷᱚᱡ ᱫᱚ ᱥᱟᱹᱜᱤᱧ ᱨᱮᱵᱚᱱ ᱫᱚᱦᱚ ᱞᱮᱠᱚ ᱠᱷᱟᱡ ᱜᱮ ᱢᱚᱸᱡᱽᱜᱼᱟ᱾ ᱚᱱᱟ ᱥᱟᱶᱛᱮ ᱠᱷᱮᱞ ᱠᱚ ᱫᱷᱩᱲᱤ ᱨᱮᱦᱚᱸ ᱚᱱᱟ ᱠᱚᱫᱚ ᱟᱸ ᱱᱟᱯᱟᱭ ᱜᱮᱭᱟ᱾ ᱱᱚᱣᱟ ᱠᱚ ᱠᱚᱩᱜᱤ ᱩᱱᱠᱩ ᱵᱚᱱ ᱥᱮᱬᱟ ᱟᱠᱚᱣᱟ ᱟᱨᱠᱤ᱾
ᱩᱸ ᱟᱨᱦᱚᱸ ᱞᱟᱹᱭ ᱜᱟᱱᱚᱜᱼᱟ ᱡᱮᱸ ᱩᱸ ᱡᱮᱢᱚᱱ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
ᱟᱸ ᱡᱚᱠᱷᱚᱱ ᱠᱷᱚᱱᱟᱜ ᱢᱳᱵᱟᱭᱤᱞ ᱯᱷᱳᱱ ᱦᱮᱡ ᱟᱠᱟᱱᱟ, ᱛᱚᱠᱷᱚᱱ ᱠᱷᱚᱱᱟᱜ ᱫᱚ ᱧᱮᱞ ᱧᱟᱢᱚᱜᱼᱟ ᱡᱮ ᱟᱵᱚ ᱱᱤᱡᱮᱨ ᱟᱸ ᱯᱚᱨᱤᱵᱟᱨ ᱨᱮ ᱥᱮ ᱜᱟᱛᱮ ᱠᱚ ᱥᱟᱶ ᱥᱮ ᱫᱤᱥᱚᱢ ᱦᱚᱲ ᱥᱟᱶ ᱩᱭ ᱩᱱᱟᱹᱜ ᱴᱟ ᱫᱚ ᱱᱚᱜ-ᱚᱭ ᱨᱚᱲ ᱨᱚᱯᱚᱲ ᱠᱟᱛᱮ ᱫᱚ ᱠᱟᱛᱷᱟ ᱫᱚ ᱢᱟᱱᱮ ᱩᱱᱠᱩ ᱥᱟᱶ ᱫᱚ ᱚᱠᱛᱚ ᱫᱚ ᱦᱟᱸᱜ ᱩᱱᱟᱹᱜ ᱴᱟᱜ ᱫᱚ ᱵᱟᱝ ᱵᱩᱱ ᱠᱟᱴᱟᱣ ᱫᱟᱲᱮᱭᱟᱜ ᱠᱟᱱᱟ᱾ ᱨᱚᱲ ᱨᱚᱯᱚ ᱨᱚᱯᱚᱲ ᱠᱟᱛᱮ ᱫᱚ ᱥᱟᱨᱟ ᱜᱷᱟᱹᱲᱤ ᱜᱮ ᱧᱮᱞ ᱢᱮ ᱯᱚᱨᱤᱵᱟᱨ ᱥᱟᱶ ᱦᱚᱸ ᱩᱱᱟᱹᱜ ᱴᱟ ᱫᱚ ᱮᱸ ᱵᱟᱵᱩᱱ ᱜᱚᱞᱯᱚᱭᱟ ᱥᱮ ᱦᱩᱸ ᱞᱟᱸᱫᱟ ᱨᱟᱹᱥᱠᱟᱹ ᱩᱱᱟᱹᱜᱴᱟ ᱵᱟᱝ ᱦᱩᱭᱩᱜ ᱜᱮᱭᱟ, ᱱᱮᱛᱟᱨ ᱫᱚ ᱦᱟᱸᱜ᱾ ᱟᱨ ᱞᱟᱦᱟ ᱛᱮᱫᱚ ᱧᱮᱞ ᱢᱮ ᱡᱚᱠᱷᱚᱱ ᱢᱳᱵᱟᱭᱤᱞ ᱯᱷᱳᱱ ᱵᱟᱝ ᱛᱟᱦᱮᱸ ᱠᱟᱱᱟ, ᱩᱱ ᱥᱚᱢᱚᱭ ᱫᱚ ᱦᱟᱸᱜ ᱡᱚᱛ ᱡᱚᱛᱚ ᱦᱚᱲ ᱥᱟᱶ ᱟᱹᱰᱤ ᱪᱮᱦᱨᱟ ᱚᱲᱟᱜ ᱨᱮᱦᱚᱸ ᱟᱹᱰᱤ ᱱᱟᱯᱟᱭ ᱞᱟᱸᱫᱟ ᱨᱟᱹᱥᱠᱟᱹ ᱠᱟᱛᱮ ᱵᱚᱱ ᱛᱟᱦᱮᱸ ᱵᱟᱲᱟᱜ ᱠᱟᱱᱟ᱾ ᱠᱟᱱ ᱛᱟᱦᱮᱸᱱᱟ᱾ ᱡᱚᱛᱚ ᱨᱚᱠᱚᱢ ᱠᱟᱛᱷᱟ ᱜᱮ ᱜᱚᱞᱯᱚᱭᱮᱫ ᱛᱟᱦᱮᱱᱟ ᱵᱚᱱ ᱟᱹᱰᱤ ᱢᱤᱫᱴᱟᱝ ᱢᱚᱸᱡ ᱜᱮ ᱵᱩᱡᱷᱟᱹᱜ ᱠᱟᱱ ᱛᱟᱦᱮᱱᱟ᱾ ᱟᱨ ᱱᱮᱛᱟᱨ ᱫᱚ ᱦᱟᱸᱜ᱾ ᱚᱱᱟ ᱠᱚᱫᱚ ᱵᱟᱝ ᱧᱮᱞ ᱧᱟᱢᱚᱜ ᱠᱟᱱᱟ᱾
ᱦᱮᱸ ᱚᱱᱟ ᱥᱟᱶᱛᱮ ᱵᱚᱱ ᱧᱮᱞᱟ᱾ ᱦᱩᱸ ᱚᱱᱟ ᱥᱟᱶᱛᱮ ᱵᱩᱱ ᱧᱮᱞᱟ ᱡᱮ ᱦᱚᱸᱜ-ᱚᱭ ᱡᱮ ᱡᱟᱦᱟᱸ ᱠᱩᱫᱩᱢ ᱠᱟᱹᱦᱤᱱᱤ ᱠᱚ ᱛᱟᱦᱮᱸ ᱠᱟᱱ ᱛᱟᱵᱚᱱᱟ ᱟᱵᱚ ᱫᱚ ᱟᱭᱩᱵ ᱞᱮᱱᱠᱷᱟᱡᱽ ᱜᱮ ᱟᱵᱚ ᱨᱮᱱ ᱜᱚᱲᱚᱢ ᱦᱟᱲᱟᱢ- ᱜᱚᱲᱚᱢ ᱵᱩᱲᱦᱤ ᱛᱟᱠᱚ ᱫᱚ ᱠᱩᱞᱦᱤ ᱨᱮ ᱢᱤᱫᱴᱷᱮᱜᱽ ᱫᱩᱲᱩᱵ ᱯᱟᱱᱛᱮ ᱠᱟᱛᱮᱜ ᱠᱩᱫᱩᱢ ᱥᱟᱸᱛᱮ ᱠᱟᱦᱤᱱᱤ ᱠᱚ ᱟᱸᱡᱚᱢᱟᱜ ᱵᱚᱱ ᱛᱟᱦᱮᱱᱟ᱾ ᱟᱫᱚ ᱦᱚᱸᱜ-ᱚ ᱱᱟ ᱠᱚᱦᱚᱸ ᱪᱟᱵᱟᱜ ᱠᱟᱱᱟ ᱪᱮᱫᱟᱜ ᱪᱟᱵᱟᱜ ᱠᱟᱱᱟ ᱟᱵᱚ ᱫᱚ ᱩᱱᱠᱩ ᱵᱟᱵᱚᱱ ᱢᱮᱸᱫ ᱞᱩᱛᱩᱨᱟ ᱠᱚ ᱠᱟᱱᱟ ᱟᱨᱠᱤ᱾ ᱯᱷᱳᱱ ᱨᱮᱜᱮ ᱵᱮᱥᱛᱚ ᱵᱚᱱ ᱛᱟᱦᱮᱱ ᱠᱟᱱᱟ ᱦᱚᱸᱜ-ᱚ ᱱᱟ ᱠᱚ ᱠᱷᱟᱹᱛᱤᱨ ᱛᱮ ᱩᱱᱠᱩᱣᱟᱜ ᱢᱟᱱᱮ ᱟᱹᱰᱤ ᱟᱭᱢᱟ ᱞᱮᱠᱟᱱᱟᱜ ᱠᱟᱛᱷᱟ ᱠᱚᱜᱮ ᱵᱟᱝ ᱵᱚᱱ ᱟᱸᱡᱚᱢᱮᱫᱟ ᱚᱱᱟ ᱠᱚ ᱠᱷᱟᱹᱛᱤᱨ ᱛᱮᱦᱚᱸ ᱠᱩᱫᱩᱢ ᱠᱟᱦᱤᱱᱤ ᱠᱚᱦᱚᱸ ᱧᱮᱞᱚᱜ ᱠᱟᱱᱟ ᱡᱮ ᱵᱟᱹᱭ ᱵᱟᱹᱭᱛᱮ ᱪᱟᱵᱟ᱾